ᱦᱮᱞᱳ
ᱦᱩᱸ ᱡᱚᱦᱟᱨ ᱜᱮ
ᱦᱮᱸ ᱡᱚᱦᱟᱨ ᱜᱮ
ᱦᱩᱸ ᱥᱟᱹᱜᱩᱱ ᱥᱤᱸᱜᱟ. ᱬ
ᱦᱮᱸ ᱦᱮᱸ ᱥᱟᱹᱜᱩᱱ ᱥᱤᱜᱟ. ᱬ
ᱦᱮᱸ ᱛᱚ ᱱᱟᱯᱟᱭ ᱵᱟᱲᱟ ᱜᱮ ᱛᱚ ᱥᱟᱱᱟᱢ ᱠᱚᱜᱮ ᱚᱲᱟᱜ ᱠᱚᱨᱮᱫ ᱥᱮ ᱟᱢ ᱦᱚᱸ
ᱦᱮᱸ ᱱᱤᱛᱚᱜ ᱫᱚ ᱦᱟᱸᱜ ᱡᱷᱚᱛᱚ ᱜᱮ ᱱᱟᱯᱟᱭ ᱵᱟᱲᱟ ᱜᱮ ᱢᱮᱱᱟᱜ ᱞᱮᱭᱟ ᱟᱨ ᱟᱯᱮᱜ ᱜᱮ ᱚᱠᱟ ᱞᱮᱠᱟ ᱢᱮᱱᱟᱜ ᱯᱮᱭᱟ
ᱦᱳᱭ ᱦᱳᱭ ᱱᱤᱛᱚᱜ ᱫᱚ ᱱᱟᱜ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱡᱚᱛᱚ ᱜᱮ ᱥᱟᱱᱟᱢ ᱠᱚᱜᱮ ᱵᱮᱥ ᱵᱟᱲᱟ ᱜᱮ ᱢᱮᱱᱟᱜ ᱞᱮᱭᱟ ᱟᱨ ᱛᱟᱞᱦᱮ ᱛᱮᱦᱤᱧᱚᱜ ᱟᱯᱮ ᱥᱮᱫ ᱫᱟᱜ ᱡᱟᱲᱤ ᱚᱠᱟᱞᱮᱠᱟ ᱦᱩᱭᱩᱜ ᱠᱟᱱᱟ
ᱦᱮᱸ ᱦᱚᱸᱜ-ᱚᱭ ᱠᱤᱪᱷᱩ ᱠᱷᱚᱱ ᱞᱟᱦᱟ ᱫᱚ ᱦᱟᱸᱜᱮ ᱡᱟ. ᱲᱤ ᱵᱟᱲᱟ ᱜᱚᱫ ᱠᱮᱟᱭ ᱱᱤᱛᱚᱜ ᱫᱚᱭ ᱟᱹᱥᱩᱲ ᱠᱟᱫᱟ ᱱᱤᱛᱚᱜ ᱫᱚ ᱟᱫᱚ ᱦᱚᱸᱜ-ᱚ ᱱᱚᱝᱠᱟ ᱥᱮᱨᱢᱟᱨ ᱨᱮ ᱨᱤᱢᱤᱞ ᱠᱚᱫᱚ ᱜᱩᱨᱞᱟᱹᱣ ᱵᱟᱲᱟᱜ ᱠᱟᱱ ᱜᱮᱭᱟ ᱦᱚᱭᱛᱳ ᱧᱤᱫᱟᱹ ᱥᱮᱱ ᱟᱨᱦᱚᱸ ᱛᱮ ᱡᱟᱹᱲᱤ ᱫᱟᱲᱮᱭᱟᱜᱼᱟ
ᱦᱳᱭ ᱦᱳᱭ ᱮᱠᱟᱞ ᱟᱨᱦᱚᱸ ᱱᱚᱛᱮ ᱫᱚᱱᱟᱜ ᱠᱟᱹᱴᱤᱡ ᱡᱟᱹᱲᱤᱭᱮᱫᱼᱟᱭ ᱦᱟᱞᱠᱟ ᱦᱟᱞᱠᱟ
ᱟᱪᱪᱷᱟ
ᱦᱤᱸ ᱱᱤᱛᱳ ᱚᱠᱟ ᱵᱟᱨᱮᱛᱮ ᱮᱸᱻ ᱢᱤᱫᱴᱟᱝ ᱥᱩᱯᱤ ᱮᱸ ᱮᱸ ᱴᱚᱯᱤᱠ ᱵᱟᱨᱮ ᱛᱮᱞᱟᱝ ᱨᱚᱯᱚᱲ ᱞᱮᱱᱠᱷᱟᱱ ᱵᱮᱥ ᱠᱚᱜᱼᱟ ᱮᱸ ᱛᱚ ᱚᱝᱠᱟ ᱞᱮᱠᱟ ᱡᱮ ᱥᱟᱛᱟᱢ ᱠᱚ ᱫᱤᱥᱟᱹ ᱦᱤᱡᱩᱜ ᱠᱟᱱ ᱠᱷᱟᱱ ᱠᱟᱹᱴᱤᱡ ᱮᱢ ᱞᱟᱹᱭ ᱥᱟᱰᱮᱭᱟ ᱦᱮᱸ ᱵᱷᱟᱜᱮᱜ-ᱟ
ᱦᱮᱸ ᱦᱳᱩ ᱛᱚ ᱮᱸ ᱠᱩᱠᱞᱤ ᱛᱟᱦᱮᱸ ᱠᱟᱱᱟ ᱢᱟᱱᱮ ᱟᱯᱮ ᱥᱮᱫ ᱫᱚ ᱚᱱᱠᱟ ᱪᱮᱫ ᱞᱮᱠᱟᱱᱟᱜ ᱟᱲᱟᱜ ᱥᱟᱠᱟ ᱥᱟᱠᱟᱢ ᱠᱚ ᱧᱟᱢᱚᱜ ᱜᱮᱭᱟ ᱢᱟᱱᱮ ᱡᱟᱦᱟᱸ ᱟᱵᱚ ᱡᱚᱢ ᱠᱟᱛᱮ ᱦᱚᱲᱢᱚ ᱨᱮ ᱩᱯᱠᱟᱹᱨ ᱵᱚᱱ ᱧᱟᱢᱟ ᱥᱮ ᱮᱸᱻ ᱟᱹᱰᱤ ᱱᱟᱯᱟᱭ ᱚᱝᱠᱟᱱᱟᱜ ᱪᱮᱫ ᱟᱲᱟᱜ ᱥᱟᱠᱟᱢ ᱠᱚ ᱢᱮᱱᱟᱜᱼᱟ ᱠᱟᱹᱴᱤᱡ ᱮᱢ ᱞᱟᱹᱭ ᱞᱮᱠᱷᱟᱱ ᱵᱷᱟᱜᱤ ᱠᱚᱜᱼᱟ
ᱮᱠᱟᱞ ᱜᱮ ᱟᱹᱰᱤ ᱢᱚᱸᱡᱽ ᱠᱩᱠᱞᱤ ᱮᱸᱻ ᱟᱲᱟᱜ ᱥᱟᱠᱟᱢ ᱢᱟ ᱟᱛᱳ ᱚᱲᱟᱜ ᱨᱮ ᱛᱟᱦᱮᱸ ᱦᱩᱭᱩᱜ ᱜᱮᱭᱟ ᱢᱮᱱᱠᱷᱟᱱ ᱥᱟᱠᱟᱢ ᱟᱲᱟᱜ ᱫᱚ ᱡᱷᱚᱛᱚ ᱞᱮᱠᱟᱱᱟᱜ ᱜᱮ ᱧᱟᱢᱚᱜ ᱜᱮᱭᱟ
ᱟᱪᱪᱷᱟ ᱟᱪᱪᱷᱟ
ᱟᱫᱚ ᱢᱮᱱᱠᱷᱟᱱ ᱚᱱᱠᱟ ᱞᱮᱠᱟ ᱮᱸᱻ ᱧᱩᱛᱩᱢ ᱫᱚ ᱵᱟᱲᱟᱭ ᱵᱟᱹᱱᱩᱜᱼᱟ ᱤᱧ ᱫᱚ ᱵᱟᱹᱧ ᱵᱟᱰᱟᱭᱟ ᱟᱫᱚ ᱥᱮ ᱟᱲᱟᱜ ᱥᱤᱫ ᱚᱝᱠᱟ ᱞᱮᱠᱟ ᱵᱟᱧ ᱪᱟᱞᱟᱣ ᱵᱟᱲᱟ ᱟᱠᱟᱱᱟ ᱚᱲᱟᱜ ᱠᱚ ᱪᱟᱞᱟᱜ ᱜᱮᱭᱟ ᱠᱚ ᱟᱫᱚ ᱩᱛᱩ ᱠᱟᱜᱼᱟ ᱠᱚ ᱥᱮ ᱡᱚᱢ ᱠᱟᱜ ᱦᱩᱭᱩᱜᱼᱟ ᱚᱝᱠᱟ ᱞᱮᱠᱟ
ᱟᱪᱪᱷᱟ ᱟᱪᱪᱷᱟ ᱛᱟᱦᱞᱮ ᱟᱲᱟᱜ ᱠᱚ ᱨᱮᱱᱟᱜ ᱧᱩᱛᱩᱢ ᱤᱫᱤ ᱠᱟᱛᱮᱫ ᱫᱚ ᱚᱱᱠᱟ ᱵᱟᱰᱟᱭ ᱵᱟᱹᱱᱩᱜᱼᱟ ᱛᱟᱦᱞᱮ ᱵᱟᱝ
ᱵᱟᱝ ᱵᱟᱝ ᱛᱚ ᱟᱢ ᱡᱩᱫᱤ ᱵᱟᱲᱟᱭ ᱠᱷᱟᱱ ᱠᱟᱹᱴᱤᱡ ᱮᱢ ᱞᱟᱹᱭ ᱥᱟᱰᱮ ᱤᱧᱟ ᱟᱹᱰᱤᱧ ᱵᱷᱟᱜᱤᱜᱼᱟ ᱤᱧ ᱟᱸᱡᱚᱢ ᱥᱮᱬᱟ ᱠᱟᱜᱼᱟ
ᱟᱪᱪᱷᱟ ᱟᱪᱪᱷᱟ ᱦᱮᱸ ᱟᱞᱮᱥᱮᱫ ᱫᱚ ᱦᱟᱸᱜ ᱟᱭᱢᱟ ᱞᱮᱠᱟᱱᱟᱜ ᱟᱲᱟᱜ ᱜᱮ ᱧᱟᱢᱚᱜ ᱜᱮᱭᱟ ᱟᱨᱦᱚᱸ ᱵᱤᱨ ᱠᱚᱨᱮ ᱦᱚᱸ ᱚᱱᱠᱟ ᱟᱭᱢᱟ ᱞᱮᱠᱟᱱᱟᱜ ᱟᱲᱟᱜ ᱠᱚ ᱧᱟᱢᱚᱜᱼᱟ ᱡᱮᱢᱚᱱ ᱯᱳᱭᱞᱳ ᱨᱮᱫᱚ ᱦᱟᱸᱜ ᱵᱤᱨ ᱨᱮᱱᱟᱜ ᱤᱧ ᱞᱟᱹᱭ ᱞᱮᱠᱷᱟᱱ ᱦᱮᱸ ᱚᱱᱠᱟ ᱫᱚ ᱦᱟᱸᱜ ᱚᱱᱮ ᱠᱮᱫᱳᱜ ᱟᱲᱟᱜ ᱢᱟᱴᱷᱟ ᱟᱲᱟᱜ ᱚᱱᱟ ᱠᱚ ᱧᱟᱢᱚᱜᱼᱟ
ᱟᱪᱪᱷᱟ
ᱦᱮᱸ ᱟᱨ ᱮᱸ ᱱᱚᱝᱠᱟ ᱟᱹᱛᱩ ᱠᱚᱨᱮ ᱫᱚ ᱦᱟᱸᱜ ᱟᱭᱢᱟ ᱞᱮᱠᱟᱱᱟᱜ ᱡᱮᱢᱚᱱ ᱠᱟᱬᱫᱤ ᱟᱲᱟᱜ ᱥᱟᱶᱛᱮ ᱚᱱᱮ ᱠᱩᱭᱞᱟᱹ ᱠᱟᱹᱴᱤᱡ ᱟᱲᱟᱜ ᱠᱚᱠᱚ ᱞᱟᱹᱭᱟ ᱡᱟᱦᱟᱸ ᱫᱚ ᱦᱟᱸᱟᱜ ᱮᱸᱻ ᱯᱩᱭᱞᱟᱹ ᱠᱟᱹᱴᱤᱡ ᱟᱲᱟᱜ ᱫᱚ ᱞᱟᱹᱭᱟᱠᱚ ᱵᱟᱝᱢᱟ ᱟᱵᱚᱣᱟᱜ ᱦᱚᱲᱢᱚ ᱞᱟᱹᱜᱤᱫ ᱛᱮᱫᱚ ᱟᱹᱰᱤ ᱱᱟᱯᱟᱭ ᱢᱤᱫᱴᱝ ᱚ, ᱨᱟᱱ ᱢᱟᱱᱮ ᱨᱟᱱ ᱞᱮᱠᱟᱭ ᱠᱟᱹᱢᱤᱭᱟ ᱟᱨᱠᱤ
ᱦᱳᱭ ᱡᱟᱦᱟᱸ ᱢᱟᱭᱟᱝ ᱨᱮᱱᱟᱜ ᱠᱚᱢᱛᱤ ᱛᱟᱦᱮᱱᱟ ᱚᱱᱟ
ᱦᱮᱸ ᱦᱮᱸ ᱦᱮᱸ ᱦᱮᱸ ᱮᱠᱟᱞ ᱜᱮ ᱮᱠᱟᱞ ᱜᱮ ᱦᱮᱸ ᱟ ᱛᱟᱨᱯᱚᱨᱮ ᱮᱸ ᱚᱝᱠᱟ ᱫᱚ ᱦᱟᱸᱜ ᱮᱸᱜᱻ ᱚᱱᱮ ᱦᱟᱸᱜ ᱞᱤᱧ ᱞᱟᱹᱭ ᱠᱮᱫᱟ ᱤᱱᱟᱹ ᱠᱚ ᱟᱲᱟᱜ ᱠᱚᱜᱮ ᱡᱟᱹᱥᱛᱤ ᱫᱚ ᱧᱟᱢᱚᱜᱼᱟ ᱟᱨ ᱡᱟᱦᱟᱸ ᱚᱱᱮ ᱵᱤᱨ ᱨᱮᱱᱟᱜ ᱡᱟᱦᱟᱸ ᱦᱟᱸᱜ ᱤᱧ ᱞᱟᱹᱭ ᱠᱮᱫᱟ ᱠᱤᱫᱩᱜ ᱟᱲᱟᱜ ᱚᱱᱟ ᱫᱚ ᱱᱮᱛᱟᱨ ᱫᱤᱱ ᱫᱚ ᱵᱟᱝ ᱧᱟᱢᱚᱜᱼᱟ ᱠᱤᱫᱩᱜ ᱟᱲᱟᱜ ᱢᱟᱴᱷᱟ ᱟᱲᱟᱜ ᱟᱫᱚ ᱚᱱᱟ ᱫᱚ ᱥᱤᱛᱩᱝ ᱫᱤᱱ ᱦᱩᱭᱩᱜᱮᱭᱟ ᱜᱮᱭᱟ ᱱᱮᱛᱟᱨ ᱫᱤᱱ ᱫᱚ ᱦᱟᱜ ᱵᱟᱝ ᱦᱮᱸ ᱟᱨ ᱟᱨ ᱢᱤᱫᱴᱟᱝ ᱟᱲᱟᱜ ᱢᱮᱱᱟᱜᱼᱟ ᱚᱱᱮ ᱪᱟᱛᱚᱢ ᱟᱲᱟᱜ ᱠᱚ ᱞᱟᱹᱭᱟ ᱡᱟᱦᱟᱸ ᱫᱚ ᱫᱟᱜ ᱨᱮ ᱵᱤᱥᱤ ᱦᱩᱭᱩᱜᱼᱟ ᱚᱱᱟ ᱫᱚ ᱫᱟᱜ ᱠᱷᱮᱛ ᱠᱚᱨᱮ ᱦᱩᱭᱩᱜ ᱜᱮᱭᱟ ᱦᱮᱸ
ᱛᱟᱦᱚᱞᱮ ᱦᱚᱜᱼᱚ ᱱᱚᱭᱟ ᱠᱚᱫᱚ ᱡᱚᱢ ᱵᱟᱲᱟ ᱠᱟᱜ-ᱟᱢ ᱥᱮ ᱵᱟᱝ ᱢᱩᱸᱡ ᱟᱲᱟᱜ ᱠᱟᱱᱛᱷᱟ ᱟᱲᱟᱜ ᱵᱷᱟᱹᱛᱩ ᱟᱲᱟᱜ
ᱟᱪᱪᱷᱟ ᱟᱪᱪᱷᱟ ᱢᱩᱡ ᱟᱲᱟᱜ ᱟᱨ ᱠᱟᱱᱛᱷᱟ ᱟᱲᱟᱜ ᱫᱚ ᱦᱟᱸᱜ ᱡᱚᱢ ᱠᱟᱹᱫᱟᱹᱧ ᱡᱟᱹᱱᱤᱡ ᱠᱷᱟᱱ ᱚᱱᱟ ᱠᱟᱱᱷᱟ ᱠᱟᱛᱷᱟ ᱟᱲᱟᱜ ᱟᱨ ᱢᱤᱫᱴᱮᱱ ᱪᱮᱫ ᱟᱲᱟᱜ ᱦᱟᱢ ᱞᱟᱹᱭ ᱠᱮᱫᱟ
ᱦᱮᱸᱢᱩᱸᱡ ᱟᱲᱟᱜ ᱢᱤᱫᱴᱟᱝᱤᱧ ᱞᱟᱹᱭ ᱠᱮᱜᱼᱟ ᱟᱨ ᱢᱤᱫᱴᱟᱝᱤᱧ ᱞᱟᱹᱭ ᱠᱮᱫᱼᱟ ᱵᱷᱟᱹᱛᱩ ᱟᱲᱟᱜ
ᱚᱱᱟ ᱵᱷᱟᱹᱛᱩ ᱟᱲᱟᱜ ᱫᱚ ᱦᱟᱸᱜ ᱡᱟᱹᱱᱤᱡ ᱠᱷᱟᱱ ᱵᱟᱹᱧ ᱡᱚᱢ ᱠᱟᱫᱟ ᱟᱨ ᱚᱱᱟ ᱢᱩᱡ ᱟᱲᱟᱜ ᱫᱚᱠᱚ ᱞᱟᱹᱭᱟ ᱵᱟᱝᱢᱟ ᱚᱱᱟᱦᱚᱸ ᱟᱵᱚ ᱨᱟᱱ ᱞᱮᱠᱟᱭ ᱠᱟᱹᱢᱤᱭᱟ ᱥᱮ ᱪᱮᱫ ᱵᱷᱟᱹᱜᱤ ᱜᱮᱭᱟ ᱚᱱᱟ ᱢᱩᱸᱡ ᱟᱲᱟᱜ ᱡᱚᱢ ᱦᱚᱸ ᱦᱮᱸ ᱟᱨ ᱡᱟᱹᱱᱤᱡ ᱠᱷᱟᱱ ᱚᱱᱟ ᱢᱩᱡ ᱟᱲᱟᱜ ᱜᱮ ᱚᱱᱟ ᱠᱷᱮᱛ ᱠᱚᱨᱮ ᱧᱟᱢᱚᱜᱼᱟ ᱡᱟᱹᱱᱤᱡ ᱵᱟᱝ
ᱦᱮᱸ ᱦᱮᱸ ᱵᱮᱥ ᱥᱤᱵᱤᱞ ᱛᱮᱫᱚ ᱠᱟᱹᱴᱤᱡ ᱦᱟᱞᱠᱟ ᱡᱚᱡᱚ ᱡᱚᱡᱚ ᱴᱟᱭᱤᱯ ᱥᱤᱵᱤᱞᱚᱜᱼᱟ
ᱟᱪᱪᱷᱟ ᱟᱪᱪᱷᱟ
ᱦᱮᱸ ᱦᱟᱞᱠᱟ ᱴᱚᱠ ᱧᱚᱜ ᱜᱮᱭᱟ ᱟᱨᱠᱤ ᱵᱮᱥ ᱢᱤᱫᱪᱷᱮᱱᱤᱧ ᱫᱤᱥᱟᱹᱭᱟ ᱢᱤᱫ ᱪᱷᱚᱴ ᱢᱟᱢᱟᱭ ᱩᱛᱩ ᱞᱮᱫ ᱛᱟᱦᱮᱱᱟ ᱫᱟᱜ ᱛᱮᱫ ᱟᱛᱮᱫ ᱮᱛᱚ ᱢᱚᱸᱡᱽ ᱵᱩᱡᱷᱟᱹᱣ ᱠᱟᱱ ᱛᱟᱦᱮᱱᱟ ᱟᱨ ᱯᱟᱹᱦᱤᱞ ᱫᱚ ᱨᱚᱦᱚᱲ ᱦᱚᱸᱠᱚ ᱨᱚᱦᱚᱲᱮᱫ ᱛᱟᱦᱮᱸᱫ ᱚᱱᱠᱟ ᱜᱮ ᱫᱚᱢᱮ
ᱦᱮᱸ ᱦᱮᱸ ᱢᱟᱱᱮ ᱡᱚᱜᱟᱣ ᱡᱚᱛᱚᱱ ᱠᱟᱛᱮᱜ ᱠᱚ ᱫᱚᱦᱚ ᱠᱟᱜ ᱠᱟᱱ ᱛᱟᱦᱮᱱᱟ
ᱦᱩᱸ ᱟᱨᱦᱚᱸ ᱚᱱᱠᱟ ᱧᱟᱢᱚᱜ ᱜᱮᱭᱟ ᱮᱸᱜ ᱱᱚᱛᱮ ᱱᱤᱛᱚᱜ ᱧᱮᱞᱚᱜ ᱠᱟᱱᱟ ᱢᱩᱞᱟᱹ ᱟᱲᱟᱜ ᱥᱟᱹᱨᱩ ᱟᱲᱟᱜ ᱟᱨ ᱛᱟᱨᱯᱚᱨᱮ ᱠᱚᱲᱟ ᱫᱤᱱ ᱢᱟᱨᱟᱝ ᱢᱟᱲᱟᱝ ᱧᱟᱢᱚᱜ ᱠᱟᱱ ᱛᱟᱦᱮᱱᱟ ᱯᱷᱟᱹᱜᱩᱱ ᱵᱚᱸᱜᱟ ᱥᱮᱫᱛᱮ ᱱᱤᱢ ᱡᱟᱦᱟᱸ ᱠᱟᱹᱴᱤᱡ ᱠᱚᱪᱤ ᱠᱚᱪᱤ ᱥᱟᱠᱟᱢ ᱦᱩᱭᱩᱜ ᱛᱟᱦᱮᱱ ᱚᱱᱟ ᱱᱤᱢ ᱟᱲᱟᱜ
ᱦᱮᱸ ᱱᱚᱣᱟ ᱱᱤᱢ ᱟᱲᱟᱜ ᱠᱚᱦᱚᱸ ᱟᱹᱰᱤ ᱢᱟᱱᱮ ᱱᱟᱯᱟᱭ ᱟᱲᱟᱜ ᱠᱟᱱᱟ ᱟᱨᱠᱤ
ᱦᱮᱸ ᱟᱞᱮ ᱫᱚ ᱠᱤᱪᱷᱩ ᱢᱮᱥ ᱨᱮᱱ ᱢᱮᱱᱟᱜ ᱠᱚᱣᱟ ᱟᱫᱚ ᱠᱚ ᱪᱤᱠᱟᱹ ᱠᱟᱜᱼᱟ ᱩᱱᱠᱩ ᱫᱚ ᱵᱮᱥ ᱯᱟᱣᱰᱟᱨ ᱠᱚ ᱵᱮᱱᱟᱣ ᱠᱟᱫᱟ ᱱᱤᱢ ᱥᱟᱠᱟᱢ ᱨᱮᱱᱟᱜ ᱟᱫᱚ ᱢᱟᱪᱷᱮᱨ ᱢᱟᱚᱫᱡᱷᱮ ᱠᱤ ᱚᱱᱟ ᱠᱚᱞᱮ ᱩᱛᱩᱭ ᱵᱟᱲᱟᱭ ᱛᱟᱦᱮᱸᱜ ᱟᱹᱰᱤ ᱢᱚᱸᱡᱽ ᱵᱩᱡᱩᱜ ᱠᱚᱜᱼᱟ ᱟᱹᱰᱤ ᱢᱡᱽ ᱟᱞᱩᱟᱛᱮ ᱡᱚᱠᱷᱚᱱ ᱵᱷᱟᱹᱡᱤ ᱡᱮ ᱦᱩᱭᱩᱜ ᱜᱮᱭᱟ ᱥᱮ ᱟᱫᱚ ᱢᱚᱱᱮ ᱦᱩᱭᱩᱜᱼᱟ ᱨᱚᱦᱚᱲ ᱫᱟᱠᱟ ᱚᱱᱟ ᱛᱮᱜᱤᱧ ᱡᱚᱢᱟ ᱟᱡᱟᱜ ᱟᱹᱛᱩ ᱫᱚ
ᱟᱪᱪᱷᱟ ᱟᱪᱪᱷᱟ ᱢᱟᱱᱮ ᱚᱱᱟ ᱱᱤᱢ ᱟᱲᱟᱜ ᱫᱚ ᱚᱱᱠᱟ ᱢᱟᱱᱮ ᱜᱩᱸᱰᱟᱹ ᱠᱟᱛᱮᱫ ᱯᱮ ᱫᱚᱦᱚᱠᱟᱫᱟ ᱟᱫᱚ ᱚᱱᱮ ᱟᱞᱩ ᱥᱟᱞᱟᱜ ᱯᱮ ᱩᱛᱩᱭ ᱜᱮᱭᱟ ᱵᱟᱝ
ᱦᱳᱭ ᱦᱳᱭ ᱟᱫᱚ ᱮᱛᱚ ᱢᱚᱸᱡᱮ ᱜᱩᱰᱟᱹᱣ ᱠᱟᱜ-ᱟᱭ ᱯᱩᱨᱟᱹ ᱟᱱᱮ ᱟᱵᱚ ᱡᱚᱠᱷᱚᱱ ᱡᱤᱨᱟᱹ ᱫᱷᱩᱱᱤᱭᱟᱹ ᱠᱚ ᱪᱮ ᱥᱟᱥᱟᱝ ᱠᱚ ᱡᱟᱦᱟᱸ ᱞᱮᱠᱟ ᱵᱟᱝᱠᱚ ᱜᱩᱸᱰᱟᱹᱜ ᱠᱟᱜᱼᱟ ᱯᱩᱨᱟᱹ ᱯᱤᱱᱳ ᱯᱤᱱᱳ ᱚᱱᱮ ᱚᱱᱠᱟ ᱚᱱᱮ ᱜᱩᱰᱟᱹᱣ ᱠᱟᱜ-ᱟᱭ ᱜᱩᱰᱟᱹ ᱠᱟᱛᱮᱜ ᱟᱨᱦᱚᱸ ᱚᱱᱮ ᱦᱩᱲᱩ ᱦᱚᱞᱚᱝ ᱪᱟᱞᱟ ᱛᱮ ᱪᱟᱞᱟᱣ ᱠᱟᱜ-ᱟᱭ
ᱪᱟᱞᱟᱣ ᱠᱟᱫᱟ ᱢᱟᱱᱮ ᱚᱱᱟᱢ ᱦᱮᱸ ᱢᱚᱴᱟ ᱢᱚᱴᱟ ᱡᱟᱦᱟᱸᱱᱟᱜ ᱛᱟᱦᱮᱱᱟ ᱚᱱᱟ ᱠᱚᱫᱚ ᱪᱮᱫ ᱦᱚᱸ ᱱᱟᱜ ᱵᱟᱝ ᱛᱟᱦᱮᱱᱟ ᱥᱩᱫᱩ ᱢᱟᱛᱨᱚ ᱚᱱᱟ ᱞᱩᱵᱩᱭ ᱞᱵᱩᱭ ᱦᱚᱭᱛ ᱛᱚᱯᱮ ᱜᱩᱸᱰᱟᱹᱣ ᱠᱟᱫᱟ ᱢᱟᱱᱮ ᱡᱟᱦᱟᱸ ᱛᱤᱱᱟᱹᱜ ᱦᱟᱸᱜ ᱟᱢᱟᱜ ᱞᱟᱹᱭᱛᱤᱧ ᱵᱩᱡᱷᱟᱹᱣ ᱧᱟᱢ ᱫᱟ ᱦᱩᱸ ᱟᱨᱦᱚ ᱚᱱᱟ ᱥᱟᱶᱛᱮ ᱞᱟᱹᱭᱟᱠᱚ ᱞᱟᱹᱭ ᱫᱚ ᱵᱟᱝ ᱤᱧ ᱦᱚᱸ ᱡᱚᱠᱷᱚᱱ ᱯᱟᱪᱮᱜ ᱠᱟᱱᱟ ᱚᱱᱟ ᱫᱚ ᱡᱟᱹᱱᱤᱡ ᱢᱚᱬᱮ ᱥᱮᱨᱢᱟ ᱜᱟᱱ ᱞᱟᱦᱟᱨᱮ ᱤᱧ ᱜᱚᱲᱚᱢ ᱦᱟᱲᱟᱢ ᱚᱲᱟᱜ ᱨᱮ ᱢᱮᱱᱟᱭᱟ ᱛᱚ ᱦᱮᱸ ᱛᱟᱦᱚᱞᱮ ᱚᱱᱮ ᱡᱚᱡᱚ ᱥᱟᱠᱟᱢ ᱥᱟᱠᱟᱢ ᱨᱮᱱᱟᱜ ᱢᱤᱫᱴᱟᱝ ᱚᱱᱠᱟ ᱯᱟᱣᱰᱟᱨ ᱠᱚ ᱵᱮᱱᱟᱣᱟ ᱡᱟᱦᱟᱸ ᱫᱚ ᱯᱟᱞᱣᱟ ᱠᱚ ᱞᱮᱭᱟ ᱚᱱᱟ ᱫᱚ ᱛᱟᱦᱚᱞᱮ ᱟᱡᱫᱚ
ᱟᱪᱪᱷᱟ ᱵᱟᱝ ᱵᱟᱝ ᱚᱱᱟᱛᱮ ᱱᱟᱜ ᱚᱱᱠᱟ ᱞᱮᱠᱟ ᱵᱟᱲᱟᱭ ᱵᱟᱹᱱᱩᱜ ᱟᱱᱟ ᱟᱨ ᱛᱟᱦᱚᱞᱮ ᱚᱱᱟ ᱫᱚ ᱪᱮᱫᱠᱟ ᱞᱮᱠᱟ ᱯᱨᱚᱥᱮᱥ ᱠᱟᱛᱮᱫ ᱠᱚ ᱡᱚᱢ ᱜᱮᱭᱟ
ᱟᱪᱪᱷᱟ ᱞᱟᱹᱭᱫᱟᱹᱧ ᱦᱟᱸᱜ ᱚᱱᱟ ᱡᱟᱦᱟᱸ ᱯᱟᱞᱣᱟ ᱚᱱᱟ ᱫᱚ ᱡᱚᱠᱷᱚᱱ ᱚᱱᱮ ᱢᱟᱜᱽ ᱯᱷᱟᱹᱜᱩᱱ ᱵᱚᱸᱜᱟ ᱡᱚᱠᱷᱚᱱ ᱫᱟᱨᱮ ᱱᱟᱹᱲᱤ ᱨᱮᱱᱟᱜ ᱥᱟᱠᱟᱢ ᱠᱚ ᱡᱚᱛᱚ ᱧᱩᱨ ᱪᱟᱵᱟ ᱠᱟᱛᱮᱫ ᱱᱟᱣᱟ ᱛᱮ ᱥᱟᱜᱮᱱᱚᱜᱼᱟ ᱟᱫᱚ ᱚᱱᱟ ᱥᱟᱜᱮᱱ ᱨᱟᱠᱟᱵ ᱠᱟᱛ ᱛᱮ ᱢᱟᱱᱮ ᱫᱚᱢᱮ ᱦᱚᱸ ᱵᱟᱞᱮ ᱩᱛᱟᱹᱨ ᱥᱟᱠᱟᱢ ᱦᱚᱸ ᱵᱟᱝ ᱠᱟᱱᱟ ᱟᱨ ᱫᱚᱢᱮ ᱦᱚᱸ ᱡᱮ ᱦᱟᱹᱨᱭᱟᱹᱲ ᱩᱛᱟᱹᱨ ᱠᱟᱱᱟ ᱚᱱᱠᱟ ᱫᱚ ᱵᱟᱝ ᱚᱱᱠᱟ ᱦᱟᱹᱞᱤ ᱦᱟᱹᱞᱤ ᱥᱟᱠᱟᱢ ᱱᱟᱦᱟᱜ ᱟᱫᱚ ᱰᱟᱹᱨ ᱥᱚᱢᱮᱛ ᱜᱮ ᱢᱟᱱᱮ ᱡᱚᱡᱚᱜ ᱚ ᱚᱱᱟ ᱫᱚ ᱦᱟᱸᱜ ᱦᱮᱸ ᱡᱚᱡᱚ ᱫᱟᱨᱮ ᱨᱮᱱᱟᱜ ᱥᱟᱠᱟᱢ ᱦᱮᱸ ᱚᱱᱟ ᱫᱚ ᱞᱟᱹᱭ ᱠᱤᱫᱟᱹᱧ ᱥᱮ ᱵᱟᱝ ᱵᱟᱹᱧ ᱫᱤᱥᱟᱹᱭᱮᱫᱟ ᱢᱟᱱᱮ ᱡᱚᱡᱚ ᱫᱟᱨᱮ ᱨᱮᱱᱟᱜ ᱥᱟ ᱠᱟᱱ ᱜᱮ ᱦᱟᱸᱜ ᱚᱝᱠᱟ ᱛᱟᱦᱮᱱ ᱩᱱ ᱚᱠᱛᱚ ᱨᱮ ᱟᱫᱚ ᱰᱟᱹᱨ ᱞᱮ ᱢᱟᱜᱟ ᱢᱟᱜ ᱠᱟᱛᱮᱜ ᱟᱫᱚ ᱚᱱᱟ ᱡᱟᱦᱟᱸ ᱛᱤᱱᱟᱹᱜ ᱥᱟᱠᱟᱢ ᱛᱟᱦᱮᱱᱟ ᱟᱫᱚ ᱡᱚᱡᱚ ᱥᱟᱠᱟᱢ ᱢᱟᱛᱚ ᱚᱱᱟ ᱢᱟᱛᱚ ᱟᱹᱰᱤ ᱪᱷᱳᱴᱳᱜ ᱢᱟᱱᱮ ᱟᱹᱰᱤ ᱠᱟᱹᱴᱤᱡ ᱠᱟᱹᱴᱤᱡ ᱜᱮᱭᱟ ᱦᱮᱸ ᱟᱫᱚ ᱚᱱᱟ ᱫᱚ ᱢᱤᱢᱤᱫᱴᱟᱝ ᱥᱤᱫ ᱫᱚ ᱢᱟᱱᱮ ᱵᱟᱝ ᱜᱟᱱᱚᱜᱼᱟ ᱢᱟᱱᱮ ᱟᱹᱰᱤ ᱚᱠᱛᱚ ᱞᱟᱜᱟᱜᱼᱟ ᱚᱱᱟ ᱠᱷᱟᱹᱛᱤᱨ ᱛᱮ ᱟᱫᱚ ᱢᱤᱫ ᱥᱟᱶᱛᱮ ᱰᱟᱹᱨ ᱥᱚᱢᱮᱛ ᱜᱮᱞᱮ ᱨᱚᱦᱚᱲᱟ ᱟᱨ ᱨᱚᱦᱚᱲ ᱠᱟᱛ ᱛᱮ ᱟᱫᱚ ᱡᱟᱦᱟᱱᱟᱜ ᱨᱮᱜᱮᱞᱮ ᱠᱚᱴᱟᱜᱚᱜ ᱠᱟᱜᱼᱟ ᱮᱠᱮᱱ ᱥᱟᱠᱟᱢ ᱛᱮ ᱧᱩᱨᱩᱜᱼᱟ ᱟᱨ ᱚᱱᱟ ᱰᱟᱹᱨ ᱠᱚᱫᱚ ᱟᱞᱟᱫᱟ ᱦᱮᱸᱥ ᱥᱮ ᱟᱫᱚ ᱚᱱᱮ ᱚᱱᱟ ᱡᱟᱦᱟᱸ ᱥᱟᱠᱟᱢ ᱦᱟᱸᱜ ᱞᱮ ᱨᱚᱦᱚᱲ ᱟᱠᱟᱫ ᱫᱚ ᱚᱱᱮ ᱚᱱᱟᱱᱟᱜᱮ ᱦᱟᱸᱜ ᱯᱟᱣᱰᱟᱨ ᱞᱮᱠᱟᱞᱮ ᱵᱮᱱᱟᱣᱟ ᱟᱨ ᱚᱱᱟ ᱫᱚ ᱪᱮᱛᱟᱜ ᱢᱟᱱᱮ ᱫᱟᱜ ᱥᱟᱞᱟᱜ ᱡᱟᱹᱥᱛᱤ ᱢᱮᱥᱟ ᱠᱟᱛᱮ ᱠᱚ ᱧᱩᱭ ᱜᱮᱭᱟ
ᱚ
ᱟᱫᱚ ᱦᱮᱸ ᱟᱫᱚ ᱤᱧ ᱦᱚᱸ ᱵᱤᱰᱟᱹᱣ ᱫᱚᱧ ᱵᱤᱰᱟᱹᱣ ᱟᱠᱟᱫ ᱜᱮᱭᱟ ᱟᱹᱰᱤ ᱢᱚᱸᱡᱽ ᱜᱮ ᱵᱩᱡᱷᱟᱹᱜᱼᱟ ᱢᱟᱱᱮ ᱡᱚᱡᱚ ᱨᱮᱱᱟᱜ ᱮᱸ ᱢᱟᱱᱮ ᱴᱮᱥᱴ ᱦᱟᱸ ᱚᱠᱟ ᱞᱮᱠᱟ ᱡᱮᱢᱚᱱ ᱡᱚᱡᱚ ᱥᱟᱺᱦᱤᱡ ᱚᱱᱠᱟᱜᱮ ᱚᱱᱟ ᱯᱟᱞᱣᱟ ᱨᱮᱱᱟᱜ ᱴᱮᱥᱴ ᱦᱚᱸ ᱠᱟᱹᱴᱤᱡ ᱡᱚᱡᱚ ᱥᱟᱹᱦᱤᱡ ᱜᱮ ᱦᱟᱸᱜ ᱵᱩᱡᱷᱟᱹᱜᱼᱟ ᱦᱮᱸ
ᱟᱹᱰᱤ ᱢᱚᱡᱽ
ᱦᱮᱸ ᱛᱟᱦᱞᱮ ᱚᱱᱮ ᱡᱟᱦᱟᱸ ᱮᱸᱻ ᱚ ᱟᱨ ᱞᱟᱹᱭᱮᱫ ᱛᱟᱦᱮᱱᱤᱧ ᱡᱟᱱᱦᱮ ᱜᱩᱰᱞᱤ ᱤᱫᱤ ᱠᱟᱛᱮᱫ ᱟᱢᱟᱜ ᱵᱟᱲᱟᱭ ᱢᱮᱱᱟᱜᱼᱟ ᱟᱥᱮ ᱵᱟᱝ
ᱪᱮᱫ
ᱡᱟᱱᱦᱮ ᱜᱩᱸᱫᱞᱤ
ᱵᱟᱝ ᱵᱟᱝ ᱵᱟᱝ
ᱦᱮᱸ ᱯᱟᱹᱦᱤᱞ ᱦᱚᱲ ᱫᱚ ᱟᱨ ᱚᱱᱮ ᱡᱮᱢᱚᱱ ᱟᱞᱮᱥᱮᱫ ᱫᱚ ᱜᱚᱰᱟ ᱦᱩᱲᱩ ᱱᱮᱛᱟᱨ ᱦᱚᱸ ᱢᱤᱢᱤᱫ ᱢᱤᱫᱴᱟᱝ ᱠᱷᱮᱛ ᱨᱮᱫᱚ ᱠᱚ ᱪᱟᱥ ᱜᱮᱭᱟ ᱜᱚᱰᱟ ᱦᱩᱲᱩ ᱫᱚ ᱛᱟᱦᱚᱞᱮ ᱟᱯᱮᱥᱮᱫ ᱧᱮᱞᱚᱜ-ᱟ ᱥᱮ ᱵᱟᱝ
ᱜᱚᱰᱟ ᱦᱳᱲᱳ
ᱦᱮᱸ ᱢᱟᱱᱮ ᱚᱱᱟ ᱫᱚ ᱮᱢᱱᱤ ᱯᱷᱟᱸᱠᱟ ᱢᱟᱴᱷ ᱨᱮ ᱟᱨᱠᱤ ᱢᱟᱱᱮ ᱥᱤ ᱠᱟᱜᱼᱟ ᱠᱚ ᱤᱱᱟᱹ ᱯᱚᱨᱮ ᱟᱫᱚ ᱚᱱᱟ ᱜᱚᱰᱟ ᱦᱩᱲᱩ ᱠᱚ ᱮᱨᱟ ᱟᱫᱚ ᱚᱱᱟᱜᱮ ᱩᱰᱩᱠᱚᱜᱼᱟ ᱩᱰᱩᱠ ᱞᱮᱱᱠᱷᱟᱱ ᱟᱫᱚ ᱚᱱᱟᱜᱮ ᱢᱟᱱᱮ ᱪᱟᱣᱞᱮ ᱠᱟᱛᱮᱞᱮ ᱡᱚᱢᱟ ᱚᱱᱮ ᱚᱱᱟᱜᱮ ᱦᱟᱸᱜ ᱜᱚᱰᱟ ᱦᱩᱲᱩ ᱠᱚ ᱞᱮᱭᱟ
ᱚᱱᱟ ᱫᱚ ᱮᱨ ᱠᱟᱛᱮᱫ
ᱦᱮᱸ ᱢᱟᱱᱮ ᱚᱱᱟ ᱫᱚ ᱚᱝᱠᱟ ᱵᱟᱹᱭᱦᱟᱹᱲ ᱠᱚᱨᱮ ᱫᱚ ᱵᱟᱠᱚ ᱪᱟᱥ ᱜᱮᱭᱟ ᱚᱱᱟ ᱫᱚ ᱚᱱᱟ ᱠᱚᱨᱮ ᱫᱚ ᱵᱟᱝ ᱦᱩᱭᱩᱜᱼᱟ ᱚᱱᱟ ᱫᱚ
ᱚ
ᱦᱮᱸ ᱟᱫᱚ ᱚᱱᱟ ᱥᱟᱶᱛᱮ ᱩᱱᱫᱤᱱ ᱫᱚ ᱫᱚᱢᱮ ᱚᱱᱟ ᱡᱟᱱᱦᱮ ᱠᱚ ᱜᱩᱫᱽᱞᱤ ᱠᱚ ᱫᱚᱢᱮ ᱠᱚ ᱪᱟᱥ ᱛᱟᱦᱮᱸᱫ
ᱦᱩᱸ
ᱢᱟᱱᱮ ᱜᱚᱲᱚᱢ ᱵᱟᱵᱟ ᱦᱟᱸᱜ ᱤᱧ ᱟᱸᱡᱚᱢ ᱵᱟᱲᱟ ᱟᱠᱟᱫᱮᱭᱟ ᱚᱱᱟ ᱠᱚ ᱫᱟᱜ ᱢᱟᱹᱰᱤ ᱥᱟ ᱢᱮᱥᱟ ᱠᱟᱛᱮᱫ ᱛᱮ ᱡᱟᱱᱦᱮ ᱜᱩᱸᱫᱽᱞᱤ ᱦᱚᱸ ᱢᱟᱱᱮ ᱫᱟᱜ ᱢᱟᱹᱰᱤ ᱥᱟᱞᱟᱜ ᱠᱚ ᱢᱮᱥᱟᱭᱟ ᱟᱨ ᱠᱚ ᱡᱚᱢ ᱛᱟᱭᱟ ᱢᱟᱱᱮ ᱤᱥᱤᱱ ᱢᱮᱥᱟᱭᱟᱠᱚ ᱟᱨ ᱠᱤ ᱡᱟᱦᱟᱸ ᱪᱟᱣᱞᱮ ᱦᱟᱸᱜ ᱛᱤᱨᱮᱵᱚᱱ ᱡᱚᱠᱷᱚᱱ ᱵᱚᱱ ᱫᱟᱠᱟ ᱡᱚᱠᱷᱚᱱ ᱵᱚᱱ ᱪᱚᱸᱫᱟᱭ ᱪᱟᱣᱞᱮ ᱡᱟᱦᱟ ᱛᱤ ᱨᱮᱵᱚᱱ ᱮᱢᱟ ᱚᱱᱟ ᱥᱟᱶᱛᱮᱜᱮ ᱚᱱᱟ ᱡᱟᱱᱦᱮ ᱜᱩᱫᱽᱞᱤ ᱦᱚᱸᱠᱚ ᱮᱢᱟ ᱟᱫᱚ ᱢᱮᱥᱟ ᱠᱟᱛᱮ ᱫᱟᱜ ᱢᱟᱹᱰᱤ ᱠᱟᱛᱮ ᱠᱚ ᱡᱚᱢ ᱛᱟᱦᱮᱱ
ᱦᱮᱸ
ᱦᱮᱸ ᱟᱨ ᱛᱟᱦᱞᱮ ᱠᱷᱟᱱ ᱚᱱᱟ ᱠᱚᱫᱚ ᱦᱟᱸᱜ ᱵᱟᱹᱭ ᱵᱟᱹᱭ ᱛᱮ ᱜᱚᱴᱟ ᱴᱚᱴᱷᱟ ᱨᱮᱜᱮ ᱦᱟᱹᱯᱤᱫ ᱤᱫᱤᱜ ᱠᱟᱱᱟ ᱟᱞᱮ ᱥᱮ ᱪᱮᱫ ᱦᱚᱸ ᱩᱱᱟᱹᱜ ᱫᱚ ᱵᱟᱹᱱᱩᱜᱼᱟ ᱟᱫᱚ ᱡᱟᱭᱦᱳᱠ ᱩᱱᱫᱤᱱ ᱛᱟᱦᱮᱸ ᱠᱟᱱᱟ ᱛᱚ ᱯᱟᱪᱮᱫ ᱚᱠᱟ ᱠᱚ ᱴᱚᱴᱷᱟ ᱠᱚᱨᱮ ᱱᱮᱛᱟᱨ ᱦᱚᱸ ᱠᱚ ᱪᱟᱥ ᱟᱹᱨᱩᱭᱮᱫ ᱜᱮᱭᱟ ᱥᱮ ᱪᱮᱫ ᱚᱱᱟ ᱠᱷᱟᱹᱛᱤᱨ ᱠᱩᱠᱞᱤᱧ ᱫᱚᱦᱚ ᱜᱚᱫ ᱠᱮᱫᱟ
ᱦᱩᱸ ᱟᱹᱰᱤ ᱢᱚᱸᱡᱽ ᱠᱩᱠᱞᱤ ᱫᱚ ᱛᱟᱦᱮᱸ ᱠᱟᱱᱟ ᱮᱠᱟᱱᱛᱚ ᱜᱮ ᱵᱟᱲᱟᱭ ᱞᱮᱠᱟᱱᱟᱜ ᱜᱮ ᱤᱧᱦᱚᱸ ᱚᱱᱠᱟ ᱟᱹᱰᱤ ᱜᱟᱱ ᱜᱮ ᱵᱟᱹᱧ ᱵᱟᱲᱟᱭ ᱠᱟᱱ ᱛᱟᱦᱮᱱᱟ ᱤᱧ ᱦᱚᱸᱧ ᱵᱟᱲᱟᱭ ᱜᱮᱭᱟ ᱥᱮ ᱧᱩᱛᱩᱢ ᱜᱮ ᱯᱳᱭᱞᱟᱹᱧ ᱟᱸᱡᱚᱢ ᱠᱮᱜᱼᱟ ᱠᱤᱪᱷᱩ ᱠᱤᱪᱷᱩ ᱟᱲᱟᱜ ᱥᱟᱠᱟᱢ ᱨᱮᱱᱟᱝ ᱫᱚ
ᱦᱮᱸ
ᱟᱫᱚ ᱚᱱᱠᱟ ᱜᱮ ᱡᱟᱦᱟᱸ ᱠᱚ ᱵᱮᱥᱤ ᱟᱲᱟᱜ ᱥᱟᱠᱟᱢ ᱠᱟᱱᱟ ᱚᱱᱟ ᱠᱚᱜᱮ ᱡᱚᱢ ᱵᱟᱲᱟ ᱦᱩᱭᱩᱜ ᱜᱮᱭᱟ ᱥᱟᱫᱟᱨᱚᱱ ᱦᱚᱲ ᱛᱚ ᱟᱲᱟᱜ ᱠᱚᱸᱰᱷᱟ ᱟᱲᱟᱜ ᱡᱟᱦᱟᱸ ᱛᱮᱫᱚ ᱫᱤᱱᱟᱹᱢ ᱫᱤᱱ ᱧᱮᱞ ᱧᱟᱢᱚᱜ ᱠᱟᱱᱟ ᱢᱮᱫ ᱥᱟᱢᱟᱝ ᱨᱮᱫᱚᱸ
ᱦᱮᱸ ᱦᱮᱸ ᱦᱮᱸ
ᱥᱮ ᱚᱱᱠᱟ ᱵᱷᱟᱛᱩ ᱟᱲᱟᱜ ᱥᱮ ᱦᱮᱸ ᱢᱟ ᱞᱟᱹᱭ ᱢᱮ
ᱦᱮᱸ ᱟᱨ ᱞᱟᱹᱭᱫᱟᱹᱧ ᱱᱮᱛᱟᱨ ᱛᱚ ᱟᱭᱢᱟ ᱞᱮᱠᱟᱱᱟᱜ ᱟᱨᱦᱚᱸ ᱚᱱᱮ ᱡᱤᱞ ᱦᱟᱠᱩ ᱠᱚᱵᱚᱱ ᱡᱚᱢᱮᱫ ᱠᱚᱣᱟ ᱥᱮ ᱡᱮᱢᱚᱱ ᱯᱟᱹᱦᱤᱞ ᱫᱚ ᱡᱟᱹᱥᱛᱤ ᱦᱚᱲᱜᱮ ᱟᱲᱟᱜ ᱥᱟᱠᱟᱢ ᱜᱮᱠᱚ ᱡᱚᱢᱮᱫ ᱛᱟᱦᱮᱸᱫ ᱚᱱᱟ ᱥᱟᱶᱛᱮ ᱢᱟᱱᱮ ᱵᱤᱱ ᱥᱟᱨ ᱡᱟᱛᱤᱭᱚ ᱡᱤᱱᱤᱥ ᱠᱚ ᱠᱚ ᱡᱚᱢᱮᱫ ᱛᱟᱦᱮᱸᱫ ᱛᱟᱦᱚᱞᱮ ᱩᱱᱠᱩᱣᱟᱜ ᱦᱚᱲᱢᱚ ᱟᱨ ᱟᱵᱚᱣᱟᱜ ᱦᱚᱲᱢᱚ ᱢᱚᱫᱽᱫᱷᱮ ᱨᱮᱫᱚ ᱢᱟᱱᱮ ᱟᱹᱰᱤ ᱟᱱᱫᱟ ᱯᱷᱟᱨᱟᱠ ᱢᱮᱱᱟᱜᱼᱟ ᱠᱤ ᱩᱱᱫᱤᱱ ᱦᱚᱲ ᱡᱮᱢᱚᱱ
ᱦᱮᱸ ᱛᱚ ᱟᱢᱦᱚᱸ ᱢᱚᱱᱮ ᱦᱚᱪᱷᱮ ᱢᱟᱫᱟ ᱠᱚᱫᱚ ᱡᱚᱴᱟᱣ ᱟᱠᱟᱫ ᱢᱮᱭᱟ ᱚᱜ ᱟᱹᱰᱤ ᱜᱮᱢ ᱠᱷᱩᱜ ᱠᱟᱱᱟ ᱛᱚ ᱟᱢ ᱦᱚᱸ ᱦᱩᱸ ᱛᱚ ᱟᱢᱦᱚᱸ ᱚᱱᱟ ᱵᱟᱥᱚᱠ ᱯᱟᱛᱟ ᱨᱤᱫ ᱠᱟᱛᱮᱢ ᱧᱩ ᱞᱮᱠᱷᱟᱱ ᱥᱮ ᱞᱟᱹᱭᱟᱠᱚ ᱟᱹᱰᱤ ᱞᱚᱜᱚᱱ ᱵᱮᱥᱚᱜᱚᱜ ᱜᱮᱭᱟ ᱵᱤᱨ ᱫᱤᱱ ᱧᱩ ᱞᱮᱠᱷᱟᱱ ᱜᱮ ᱮᱸ ᱴᱷᱟᱱᱰᱟ ᱠᱚᱫᱚ ᱪᱟᱵᱟ ᱜᱚᱫᱚᱜᱼᱟ ᱥᱮ ᱠᱷᱩᱜ ᱠᱚᱦᱚᱸ ᱪᱟᱵᱟᱜ ᱠᱟᱱ
ᱟᱪᱪᱷᱟ ᱡᱟᱭᱦᱳᱠ ᱟᱹᱰᱤ ᱱᱟᱯᱟᱭ ᱠᱟᱛᱷᱟᱢ ᱞᱟᱹᱭ ᱟᱹᱫᱤᱧᱟ
ᱦᱩᱸ
ᱚᱱᱟ ᱤᱫᱤ ᱠᱟᱛᱮᱜ ᱫᱚ ᱵᱟᱲᱟᱭ ᱵᱟᱝ ᱛᱟᱦᱮᱸ ᱠᱟᱱᱟ ᱡᱮ ᱵᱟᱥᱚᱠ ᱥᱟᱠᱟᱢ ᱱᱚᱣᱟ ᱢᱟᱫᱟᱟᱨ ᱨᱮ ᱠᱷᱩᱜ ᱢᱟᱸᱫᱟ ᱠᱚᱨᱮ ᱠᱚ ᱵᱮᱵᱚᱦᱟᱨ ᱜᱮᱭᱟ ᱟᱱᱛᱮ ᱟᱫᱚ ᱪᱮᱫᱮᱠᱟ ᱠᱟᱛᱮ ᱧᱩ ᱦᱩᱭᱩᱜᱼᱟ ᱚᱱᱟ ᱨᱮᱱᱟᱜ ᱯᱨᱚᱥᱮᱥ ᱠᱟᱹᱴᱤᱡ ᱮᱢ ᱞᱟᱹᱭ ᱞᱮᱠᱷᱟᱱ ᱵᱷᱟᱹᱜᱤ ᱠᱚᱜᱼᱟ
ᱮᱜ ᱤᱧ ᱡᱟ ᱩᱰᱤᱠ ᱤᱧ ᱵᱟᱲᱟᱭ ᱟᱠᱟᱟᱜᱼᱟ ᱚᱱᱟ ᱫᱚ ᱮᱜ ᱵᱟᱨ ᱨᱚᱠᱚᱢ ᱯᱨᱚᱥᱮᱥ ᱛᱮ ᱧᱩ ᱜᱟᱱᱚᱜᱼᱟ ᱮᱜ
ᱟᱪᱪᱷᱟ
ᱢᱤᱫᱴᱟᱝ ᱫᱚ ᱞᱚᱞᱚ ᱫᱟᱜ ᱨᱮ ᱦᱮᱰᱮᱡ ᱠᱟᱛᱮᱫ ᱥᱟᱠᱟᱢ ᱟᱨ ᱫᱤᱛᱤᱭᱚ ᱫᱚ ᱚᱱᱟ ᱨᱤᱫ ᱠᱟᱛᱮᱫ ᱫᱟᱜ ᱨᱮ ᱜᱩᱞᱟᱹᱣ ᱠᱟᱛᱮᱫ ᱚᱝᱠᱟ ᱟᱛᱮᱜ ᱵᱮᱵᱚᱦᱟᱨ ᱧᱮᱞᱚᱜ ᱵᱟᱲᱟᱣ ᱠᱟᱜ ᱠᱚᱣᱟᱹᱧ ᱢᱮᱱᱠᱷᱟᱱ ᱤᱧ ᱫᱚ ᱢᱤᱫ ᱪᱷᱚᱴ ᱜᱤᱧ ᱧᱮᱞ ᱞᱮᱫ ᱛᱟᱦᱮᱸᱱᱟ ᱴᱟᱨᱟᱭ ᱠᱟᱛᱮᱜ᱾ ᱨᱤᱫᱽ ᱠᱟᱛᱮᱜ ᱜᱩᱸᱰᱟᱹ ᱟᱫᱚ ᱮᱛᱚ ᱦᱟᱲᱻᱦᱟᱫᱼᱟ ᱮᱸ ᱪᱮᱜ ᱤᱧ ᱞᱟᱹᱭᱟ ᱢᱟᱱᱮ ᱞᱟᱸᱰᱨᱤ ᱠᱷᱚᱱ ᱞᱟᱛᱟᱨ ᱟᱬᱜᱚ ᱜᱮ ᱵᱟᱝ ᱟᱬᱜᱚᱱᱟ᱾
ᱳ ᱟᱪᱪᱷᱟ ᱦᱮᱸ ᱟᱫᱚ ᱦᱚᱜᱼᱚ ᱱᱚᱝᱠᱟ ᱮᱨ ᱢᱚᱫᱽᱫᱷᱮ ᱥᱮᱪᱮᱫ ᱥᱮᱲᱟ ᱠᱚ ᱪᱟᱞᱟᱣ ᱦᱩᱭᱩᱜ ᱠᱟᱱᱟ ᱛᱚ ᱟᱫᱚ ᱦᱟᱞᱠᱟ ᱚᱱᱟ ᱥᱮᱨᱢᱟ ᱡᱟᱹᱲᱤ ᱠᱚᱛᱮ ᱫᱚ ᱞᱚᱦᱚᱫ ᱦᱩᱭᱩᱜ ᱠᱟᱱ ᱜᱮᱭᱟ ᱚᱱᱟ ᱠᱷᱟᱹᱛᱤᱨ ᱱᱟᱥᱮᱱᱟᱜ ᱢᱟᱱᱮ ᱴᱷᱟᱱᱰᱟ ᱠᱚᱦᱜ ᱞᱟᱜᱟᱣ ᱠᱟᱱᱟ ᱟᱨᱠᱤ
ᱦᱳᱭ ᱦᱳᱭ ᱮᱠᱟᱞ ᱫᱟᱜ ᱠᱚᱦᱚᱸ ᱡᱟᱹᱲᱤᱮᱜᱟᱭ
ᱦᱩᱸ
ᱟᱨ ᱱᱮᱛᱟᱨ ᱫᱤᱱ ᱵᱟᱝ ᱫᱟᱜ ᱞᱮᱠᱷᱟᱱ ᱦᱚᱸ ᱵᱟᱝ ᱜᱟᱱᱚᱜᱼᱟ ᱫᱟᱜ ᱚᱠᱛᱚ ᱠᱟᱱ ᱜᱮᱭᱟ ᱵᱟᱠᱷᱟᱱ ᱟᱵᱚ ᱪᱟᱥ ᱠᱚᱦᱚᱸ ᱠᱟᱹᱢᱤ ᱠᱚᱨᱮ ᱦᱚᱸ ᱵᱚᱱ ᱟᱬᱜᱚ ᱫᱟᱲᱮᱭᱟᱜᱼᱟ ᱪᱟᱥ ᱠᱟᱹᱢᱤ ᱠᱚᱨᱮ ᱦᱚᱸ
ᱦᱮᱸ
ᱦᱩᱸ
ᱚ ᱟᱪᱪᱷᱟ ᱟᱨ ᱢᱤᱫᱴᱟᱝ ᱩᱭᱦᱟᱹᱨ ᱠᱤᱫᱟᱹᱧ ᱚᱱᱮ ᱱᱮᱛᱟᱨ ᱫᱚ ᱡᱟᱹᱯᱩᱫ ᱫᱤᱱ ᱛᱟᱦᱞᱮ ᱟᱯᱮᱥᱮᱫ ᱩᱫ ᱯᱷᱩᱴᱠᱟᱹ ᱠᱚᱠᱚ ᱧᱟᱢᱚᱜ ᱠᱟᱱᱟ ᱥᱮ ᱵᱟᱝ?
ᱦᱳᱭ ᱚᱝᱠᱟ ᱵᱤᱨ ᱠᱚᱫᱚ ᱢᱮᱱᱟᱜ ᱜᱮᱭᱟ ᱢᱮᱱᱠᱷᱟᱱ ᱚᱝᱠᱟ ᱞᱟᱹᱴᱷᱩ ᱵᱤᱨ ᱠᱚᱫᱚ ᱵᱟᱹᱱᱩᱜᱼᱟ ᱛᱚ ᱚᱝᱠᱟ ᱢᱤᱫ ᱵᱟᱨ ᱠᱚ ᱧᱟᱢᱚᱜ ᱠᱟᱱ ᱜᱮᱭᱟ ᱩᱫ ᱠᱚᱦᱚᱸ ᱠᱚ ᱦᱟᱞᱟᱝ ᱟᱹᱜᱩᱭᱮᱫ ᱠᱚ ᱜᱮᱭᱟ ᱥᱮ ᱯᱩᱴᱠᱟᱹ ᱠᱚᱦᱚᱸ ᱢᱤᱫ ᱵᱟᱨ ᱫᱚᱠᱚ ᱧᱟᱢᱮᱷ ᱠᱚ ᱜᱮᱭᱟ᱾
ᱟᱪᱷᱟ ᱟᱪᱷᱟ
ᱚᱱᱛᱮ
ᱦᱮᱸ ᱟᱞᱮᱥᱮᱜ ᱦᱚᱸ ᱦᱟᱸᱜ ᱟᱹᱰᱤ ᱥᱟᱸᱜᱮ ᱜᱮᱠᱚ ᱧᱟᱢᱚᱜ ᱠᱟᱱᱟ ᱱᱤᱭᱟᱹ ᱠᱚᱴᱟ ᱫᱤᱱ ᱫᱚᱠᱚ ᱥᱟᱹᱨᱫᱤ ᱜᱚᱫ ᱟᱠᱟᱱᱟ ᱞᱟᱹᱭ ᱞᱮᱠᱷᱟᱱ ᱚᱱᱟ ᱵᱤᱨ ᱠᱚᱨᱮ ᱦᱚᱸ ᱫᱚᱢᱮ ᱦᱚᱲ ᱠᱚ ᱪᱟᱞᱟᱜ ᱠᱟᱱᱟ ᱟᱨ ᱩᱫ ᱯᱩᱴ ᱜᱮᱠᱚ ᱧᱟᱢ ᱟᱹᱜᱩᱭᱫᱟ᱾
ᱚᱸ ᱟᱪᱷᱟ ᱟᱹᱰᱤ ᱢᱚᱸᱡᱽ ᱦᱮᱛᱚ ᱟᱞᱟᱝᱟᱜ ᱚᱠᱛᱚ ᱦᱚᱸ ᱦᱩᱭ ᱦᱮᱜ ᱮᱱ ᱛᱟᱞᱟᱝᱟ ᱟᱞᱟᱝᱟᱜ ᱚᱠᱛᱚ ᱦᱚᱸ ᱦᱮᱜ ᱮᱱ ᱛᱟᱞᱟᱝᱟ ᱟᱫᱚ ᱵᱮᱥᱤ ᱵᱟᱞᱟᱝ ᱨᱚᱯᱚᱲᱟ᱾ ᱛᱚ ᱯᱚᱛᱷᱚᱢᱚᱛᱟ ᱥᱟᱨᱦᱟᱣᱤᱧ ᱪᱟᱞ ᱟᱢᱟ ᱟᱹᱰᱤ ᱟᱢ ᱟᱹᱰᱤ ᱱᱟᱯᱟᱭ ᱱᱟᱯᱟᱭ ᱢᱤᱫᱴᱟᱝ ᱟᱲᱟᱜ ᱥᱟ ᱱᱟᱜᱟᱢ ᱨᱮᱱᱟᱝ ᱧᱤᱛᱩᱢ ᱠᱚᱧ ᱵᱟᱲᱟᱭ ᱧᱟᱢ ᱠᱮᱜᱼᱟ᱾ ᱛᱚ ᱚᱱᱟ ᱠᱟᱭᱛᱮ ᱟᱹᱰᱤ ᱟᱭᱢᱟ ᱟᱭᱢᱟ ᱥᱟᱨᱦᱟᱣ ᱛᱚ ᱱᱤᱛᱳᱜ ᱫᱚ ᱱᱚᱝᱠᱟ ᱜᱮᱞᱟᱝ ᱨᱚᱯᱚᱲ ᱠᱟᱱᱟ᱾
ᱦᱮᱸ ᱦᱮᱸ ᱦᱮᱸ ᱴᱷᱤᱠ